ᱡᱚᱦᱟᱨ ᱜᱮ
ᱦᱮᱸ ᱡᱚᱦᱟᱨ ᱜᱤ
ᱦᱳᱭ ᱪᱮᱫ ᱞᱮᱠᱟ ᱢᱮᱱᱟᱜ ᱵᱤᱱᱟ ᱱᱟᱯᱟᱭ ᱜᱤ
ᱦᱮᱸ ᱟᱹᱞᱤᱧ ᱫᱚ ᱱᱟᱯᱟᱭ ᱜᱮ ᱟᱵᱮᱱ ᱜᱮ ᱞᱟᱹᱭ ᱢᱮ
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱪᱟᱸᱫᱚ ᱟᱥᱤᱥ ᱵᱟᱫ ᱛᱮ ᱡᱚᱛᱚ ᱠᱚᱜᱮ ᱢᱚᱸᱡᱽ ᱜᱮ ᱢᱮᱱᱟᱜ ᱞᱮᱭᱟ ᱟᱨ ᱢᱚᱡ ᱵᱚᱱ ᱛᱟᱦᱮᱸ ᱞᱮᱱ ᱠᱷᱟᱡ ᱜᱮ ᱱᱚᱣᱟ ᱥᱩᱞᱩᱠ ᱥᱚᱝᱥᱟᱨ ᱨᱮ ᱢᱚᱸᱡᱽ ᱵᱚᱱ ᱛᱟᱦᱮᱱᱟ
ᱦᱮᱸ
ᱦᱳᱭ
ᱢᱟ ᱨᱚᱲ ᱛᱟᱞᱟᱝ ᱢᱮ ᱪᱮᱫ ᱠᱚ ᱢᱮᱱᱟ ᱪᱮᱫ ᱠᱚ ᱵᱟᱨᱮ ᱛᱮᱞᱟᱝ ᱨᱚᱯᱚᱲᱟ ᱛᱮᱦᱮᱧ ᱫᱚ
ᱦᱳᱭ ᱟᱹᱰᱤᱜᱟᱱ ᱜᱮ ᱴᱚᱯᱤᱠ ᱫᱚ ᱱᱟᱦᱟᱸᱜ ᱢᱮᱱᱟᱜ-ᱟ ᱟᱫᱚ ᱟᱫᱚ ᱚᱠᱟ ᱞᱮᱠᱟᱱ ᱜᱟᱞᱢᱟᱨᱟᱣ ᱵᱮᱱ ᱠᱩᱥᱤᱜ ᱛᱟᱦᱮᱱᱟ ᱟᱵᱮᱱ ᱚᱠᱟᱴᱟᱜ ᱵᱤᱥᱮᱥ ᱵᱮᱱ ᱠᱩᱥᱤᱜ ᱛᱟᱦᱮᱱᱟ ᱚᱱᱟᱴᱟᱜ ᱜᱮ ᱦᱟᱸᱜ ᱱᱟᱦᱟᱜ ᱞᱟᱝ ᱜᱟᱞᱢᱟᱨᱟᱜ-ᱟ
ᱢᱟ ᱚᱠᱟᱴᱟᱜ ᱛᱮᱢ ᱢᱮᱱᱮᱫ ᱠᱟᱱᱟ ᱚᱱᱟᱴᱷᱟᱜ ᱜᱤ
ᱟᱪᱪᱷᱟ ᱴᱷᱤᱠ ᱜᱮᱭᱟ ᱛᱟᱦᱚᱞᱮ ᱟᱞᱟᱝ ᱫᱚᱞᱟᱝ ᱜᱟᱞᱢᱟᱨᱟᱣᱟ ᱛᱮᱦᱮᱧ ᱫᱚ ᱥᱚᱢᱚᱭ ᱚᱠᱛᱮ ᱵᱟᱨᱮ ᱛᱮ ᱥᱚᱢᱚᱭ ᱵᱟᱨᱮ ᱛᱮ
ᱢᱟ
ᱦᱳᱭ ᱡᱟᱦᱟᱸ ᱦᱮᱸ ᱥᱚᱢᱚᱭ ᱢᱤᱫᱴᱮᱡ ᱢᱤᱫ ᱟᱹᱰᱤ ᱢᱟᱨᱟᱝ ᱵᱤᱥᱚᱭ ᱠᱟᱱᱟ ᱟᱨ ᱟᱹᱰᱤ ᱢᱚᱡᱽ ᱵᱤᱥᱚᱭ ᱠᱟᱱᱟ ᱱᱚᱣᱟ ᱫᱚ ᱵᱚᱞᱮ ᱥᱚᱢᱚᱭ ᱨᱮᱜᱮ ᱥᱟᱱᱟᱢ ᱠᱤᱪᱷᱩ ᱦᱩᱭᱩᱜ ᱛᱟᱦᱮᱱᱟ ᱟᱨ ᱥᱚᱢᱚᱭ ᱡᱩᱫᱤ ᱩᱰᱩᱠ ᱞᱮᱱᱠᱷᱟᱱ ᱜᱮ ᱢᱟᱱᱮ ᱩᱰᱩᱠ ᱞᱮᱱᱠᱷᱟᱱ ᱛᱚ ᱵᱟᱭ ᱦᱤᱡᱩᱜᱼᱟ ᱩᱱᱤ ᱫᱚ ᱫᱚᱵᱟᱨᱟ ᱫᱚ ᱫᱚᱥᱟᱨ ᱫᱚᱢ ᱫᱚ ᱱᱟᱦᱟᱜ ᱩᱱᱤ ᱫᱚ ᱵᱟᱭ ᱦᱤᱡᱩᱜᱼᱟ ᱛᱚ ᱚᱱᱮ ᱚᱱᱠᱟᱜᱮ ᱡᱚᱠᱷᱚᱱ ᱟᱵᱚᱣᱟᱜ ᱜᱤᱫᱽᱨᱟᱹ ᱞᱟᱭᱤᱯᱷ ᱠᱷᱚᱡ ᱟᱨ ᱞᱟᱹᱴᱩ ᱦᱟᱲᱟᱢ ᱦᱟᱹᱵᱤᱡ ᱛᱮ ᱢᱟᱱᱮ ᱢᱤᱫᱴᱮᱱ ᱥᱚᱢᱚᱭ ᱜᱮ ᱚᱱᱠᱟᱱ ᱡᱤᱱᱤᱥ ᱠᱟᱱᱟ ᱡᱮ ᱠᱟᱹᱴᱤᱡ ᱥᱚᱢᱚᱭ ᱠᱷᱚᱡ ᱡᱚᱫᱤ ᱚᱱᱟ ᱡᱤᱱᱤᱥ ᱵᱩᱱ ᱠᱩᱨᱩᱢᱩᱴᱩ ᱠᱟᱛᱮᱜ ᱵᱚᱱ ᱠᱚᱨᱟᱣᱟ ᱡᱟᱦᱟᱱ ᱡᱤᱱᱤᱥ ᱠᱟᱱ ᱜᱮ ᱥᱚᱢᱚᱭ ᱨᱮᱵᱚᱱ ᱯᱩᱨᱟᱹᱣ ᱮᱫ ᱠᱟᱱᱟ ᱛᱟᱦᱚᱞᱮ ᱟᱵᱚ ᱥᱚᱢᱚᱭ ᱢᱤᱫ ᱫᱤᱱ ᱟᱹᱰᱤ ᱞᱟᱹᱴᱩ ᱦᱚᱲᱮ ᱵᱮᱱᱟᱣ ᱵᱚᱱᱟ ᱟᱨ ᱥᱚᱢᱚᱭ ᱥᱚᱞᱮᱜ ᱡᱩᱫᱤ ᱵᱚᱱ ᱠᱷᱮᱞᱳᱰᱟ ᱛᱟᱦᱚᱞᱮ ᱟᱵᱚ ᱢᱤᱫ ᱫᱤᱱ ᱥᱚᱢᱚᱭ ᱟᱵᱚ ᱠᱷᱮᱞᱳᱰ ᱮ ᱩᱫᱩᱜ ᱟᱵᱚᱱᱟ ᱛᱟᱦᱚᱞᱮ ᱜᱚᱝᱠᱮ ᱟᱵᱮᱱ ᱱᱚᱣᱟ ᱵᱟᱵᱚᱫ ᱛᱮ ᱪᱤᱜ ᱢᱮᱱ ᱥᱟᱱᱟᱭᱮᱜ ᱵᱮᱱᱟ ᱱᱚᱣᱟ ᱱᱚᱣᱟ ᱥᱚᱢᱚᱭ ᱵᱟᱵᱚᱫ ᱛᱮ ᱟᱵᱮᱱ
ᱦᱮᱸ ᱟᱹᱞᱤᱧ ᱦᱚᱸ ᱱᱚᱣᱟ ᱵᱚᱫ ᱛᱮ ᱱᱚᱣᱟ ᱜᱮᱞᱤᱧ ᱢᱮᱱ ᱚᱪᱚᱭᱮᱫᱟ ᱡᱮ ᱥᱚᱢᱚᱭ ᱫᱚ ᱟᱹᱰᱤ ᱢᱟᱨᱟᱝ ᱡᱤᱱᱤᱥ ᱠᱟᱱᱟ ᱢᱤᱫ ᱦᱚᱲ ᱡᱩᱫᱤ ᱥᱚᱢᱚᱭ ᱨᱮ ᱡᱟᱦᱟᱱᱟᱜ ᱡᱩᱫᱤ ᱵᱟᱭ ᱪᱮᱠᱟ ᱞᱮᱠᱷᱟᱡ ᱩᱱᱤ ᱫᱚ ᱵᱟᱭ ᱥᱟᱯᱷᱚᱞᱚᱜ ᱜᱮᱭᱟ ᱡᱮ ᱥᱚᱢᱚᱭ ᱫᱚ ᱟᱹᱰᱤ ᱢᱟᱨᱟᱝ ᱡᱤᱱᱤᱥ ᱠᱟᱱᱟ ᱡᱮ ᱱᱚᱝᱠᱟ ᱛᱮ ᱢᱤᱫ ᱦᱚᱲ ᱥᱚᱢᱚᱭ ᱨᱮ ᱡᱟᱦᱟᱱᱟᱜ ᱜᱮ ᱡᱚᱛᱚ ᱠᱤᱪᱷᱩ ᱟᱭᱟᱜ ᱠᱩᱥᱤᱛᱮᱭ ᱢᱮᱱ ᱞᱮᱠᱷᱟᱡ ᱮ ᱪᱮᱠᱟ ᱫᱟᱲᱮᱭᱟᱜ-ᱟ ᱛᱚ ᱟᱭᱟᱜ ᱠᱩᱥᱤ ᱛᱮ ᱥᱚᱢᱚᱭ ᱨᱮᱜᱤ ᱥᱚᱯᱷᱚᱞ ᱢᱟᱱᱮ ᱡᱟᱦᱟᱱᱟᱜ ᱜᱮ ᱧᱟᱢᱟ ᱡᱮᱭᱥᱮ ᱠᱤ ᱩᱫᱟᱦᱚᱨᱚᱱ ᱞᱮᱠᱟ ᱛᱮ ᱛᱮ ᱱᱚᱝᱠᱟ ᱞᱟᱝ ᱢᱮᱱ ᱚᱪᱚᱭᱮᱫᱟ ᱡᱮᱻ ᱡᱟᱦᱟᱱᱟᱜ ᱜᱤ ᱠᱟᱹᱢᱤ ᱞᱟᱦᱟ ᱨᱮ ᱡᱟᱦᱟᱱᱟᱜ ᱢᱚᱡᱽ ᱛᱮ ᱡᱟᱦᱟᱱᱟᱜ ᱜᱤ ᱢᱟᱱᱮ ᱟᱭᱟᱜ ᱠᱩᱥᱤ ᱛᱮ ᱥᱮ ᱡᱟᱦᱟᱱᱟᱜ ᱡᱮᱥᱮᱠᱟ ᱢᱤᱫ ᱢᱩᱨᱩᱠᱷ ᱛᱮ ᱡᱟᱦᱟᱱᱟᱜ ᱜᱮ ᱜᱚᱴᱟ ᱞᱮᱠᱷᱟᱡ ᱚᱱᱟ ᱫᱚ ᱥᱚᱢᱚᱭ ᱨᱮᱜᱤ ᱢᱟᱱᱮ ᱡᱟᱦᱟᱱᱟᱜ ᱜᱤ ᱚᱱᱟ ᱨᱮᱭᱟᱜ ᱯᱷᱚᱥᱚᱞ ᱫᱚᱭ ᱧᱟᱢᱟ
ᱦᱳᱭ ᱟᱨ ᱱᱚᱝᱠᱟ ᱟᱹᱰᱤ ᱜᱟᱱ ᱚᱠᱟ ᱜᱤᱫᱽᱨᱟᱹ ᱠᱩ ᱥᱮ ᱟᱛᱳ ᱴᱚᱞᱟ ᱯᱟᱲᱟ ᱨᱮ ᱦᱟᱲᱟᱢ ᱠᱚ ᱦᱚᱲ ᱠᱩ ᱩᱱᱠᱩ ᱧᱮᱞ ᱵᱟᱲᱟ ᱟᱠᱟᱫ ᱠᱚᱣᱟ ᱠᱟᱨ ᱠᱚ ᱞᱟᱹᱭ ᱛᱟᱦᱮᱱᱟ ᱠᱤ ᱠᱟᱹᱴᱤᱡ ᱥᱚᱢᱚᱭ ᱨᱮ ᱡᱩᱫᱤ ᱢᱚᱡᱽ ᱛᱤᱧ ᱯᱟᱲᱦᱟᱣ ᱞᱮᱱᱠᱷᱟᱱ ᱛᱚ ᱢᱮᱴᱨᱤᱠ ᱠᱚ ᱱᱟᱦᱟᱜ ᱵᱤᱰᱟᱹᱣ ᱠᱚ ᱱᱟᱦᱟᱜ ᱤᱧ ᱮᱢ ᱞᱮᱠᱷᱟᱡ ᱛᱟᱦᱚᱞᱮ ᱱᱤᱛᱚᱜ ᱫᱚ ᱱᱚᱝᱠᱟ ᱱᱟᱦᱟᱜ ᱟᱛᱳ ᱠᱚᱨᱮ ᱫᱚ ᱫᱩᱲᱩᱵ ᱫᱚ ᱵᱟᱹᱧ ᱱᱟᱦᱟᱜ ᱤᱧ ᱛᱟᱦᱮᱸ ᱠᱚᱜᱼᱟ ᱪᱮᱫᱟᱜ ᱡᱮ ᱱᱮᱛᱟᱨ ᱫᱚ ᱱᱟᱦᱟᱜ ᱡᱟᱦᱟᱱᱟᱜ ᱠᱤᱢᱵᱟ ᱮᱱᱛᱮᱫ ᱥᱚᱨᱠᱟᱨᱟᱜ ᱱᱚ ᱠᱟᱹᱢᱤ ᱦᱟᱛᱟᱣ ᱞᱟᱹᱜᱤᱫ ᱛᱮ ᱱᱟᱦᱟᱜ ᱛᱷᱚᱲᱟ ᱜᱟᱱ ᱫᱚ ᱱᱟᱦᱟᱜ ᱚᱱᱟ ᱢᱮᱴᱨᱤᱠ ᱦᱟᱹᱵᱤᱡ ᱫᱚ ᱯᱟᱲᱦᱟᱣ ᱫᱚᱨᱠᱟᱨᱚᱜ ᱠᱟᱱ ᱜᱮᱭᱟ ᱱᱟᱦᱟᱜ ᱚᱱᱟ ᱤᱭᱟᱹᱛᱮ ᱢᱤᱫ ᱵᱟᱨ ᱦᱚᱲᱟᱜ ᱢᱚᱪᱟ ᱠᱷᱚᱱ ᱤᱧ ᱟᱸᱡᱚᱢ ᱠᱟᱜᱼᱟ ᱡᱮ ᱠᱟᱹᱴᱤᱡ ᱥᱚᱢᱚᱭ ᱨᱮ ᱡᱩᱫᱤ ᱫᱟᱬᱟᱧ ᱠᱚᱢ ᱞᱮᱠᱷᱟᱡ ᱥᱮ ᱢᱚᱸᱡᱽ ᱛᱤᱧ ᱯᱟᱲᱦᱟᱣ ᱞᱮᱱᱠᱷᱟᱱ ᱛᱟᱦᱚᱞᱮ ᱱᱤᱭᱟᱹ ᱚᱵᱚᱥᱛᱟ ᱨᱮᱦᱚ ᱚᱦᱚᱜᱤᱧ ᱯᱟᱲᱦᱟᱣ ᱠᱚᱜᱼᱟ ᱟᱫᱚ ᱚᱱᱟ ᱤᱭᱟᱹᱛᱤᱧ ᱢᱮᱱᱟ ᱚᱱᱟ ᱠᱚᱣᱟᱜ ᱠᱟᱹᱦᱱᱤ ᱫᱚ ᱩᱱᱠᱩ ᱟᱠᱚ ᱟᱠᱚᱣᱟᱜ ᱡᱤᱵᱚᱱ ᱨᱮ ᱚᱱᱟ᱾ ᱥᱚᱢᱚᱭ ᱨᱮᱜᱤ ᱚᱱᱟ ᱩᱱᱠᱩ ᱵᱟᱠᱩ ᱯᱟᱲᱦᱟᱣ ᱞᱮᱱᱟ ᱟᱨ ᱥᱚᱢᱚᱭ ᱨᱮ ᱩᱱᱠᱩ ᱵᱟᱠᱩ ᱦᱩᱫᱤᱥ ᱧᱟᱢ ᱞᱮᱜᱼᱟ ᱟᱨ ᱚᱱᱟᱛᱮ ᱛᱟᱭᱱᱚᱢ ᱛᱮ ᱩᱱᱤ ᱥᱚᱢᱚᱭ ᱩᱱᱠᱩ ᱩᱫᱩᱜ ᱟᱜ ᱠᱚᱣᱟᱭ ᱠᱤ ᱡᱟᱦᱟᱸ ᱛᱤᱱᱟᱹᱜ ᱜᱮᱯᱮ ᱨᱚᱲ ᱥᱮ ᱡᱟᱦᱟᱸᱛᱤᱱᱟᱹᱜ ᱜᱮᱢ ᱡᱟᱦᱟᱸ ᱞᱮᱠᱟᱭ ᱢᱤᱫ ᱫᱚᱢ ᱡᱩᱫᱤ ᱩᱱᱤ ᱯᱟᱨᱚᱢᱮ ᱮᱱᱟ ᱛᱟᱦᱚᱞᱮ ᱫᱚ ᱩᱱᱤ ᱫᱚ ᱫᱚᱵᱟᱨᱟ ᱫᱚ ᱵᱟᱨ ᱫᱚᱢ ᱫᱚ ᱫᱚᱥᱟᱨ ᱫᱚᱢ ᱫᱚ ᱩᱱᱤ ᱫᱚ ᱵᱟᱭ ᱦᱤᱡᱩᱜᱼᱟ ᱛᱚ ᱚᱱᱟᱛᱮ ᱡᱟᱦᱟᱸ ᱱᱟᱜ ᱡᱤᱱᱤᱥ ᱜᱤ ᱵᱚᱱ ᱧᱮᱞᱮᱜ ᱠᱟᱱᱟ ᱡᱟᱦᱟᱱᱟᱜ ᱢᱤᱫᱴᱮᱱ ᱵᱚᱭᱮᱥ ᱢᱤᱫ ᱫᱚᱢ ᱯᱟᱨᱚᱢ ᱞᱮᱱ ᱛᱟᱵᱚᱱ ᱠᱷᱟᱱ ᱫᱚ ᱱᱟᱦᱟᱜ ᱟᱵᱚ ᱚᱱᱟ ᱡᱤᱱᱤᱥ ᱨᱮᱭᱟᱜ ᱫᱚ ᱵᱟᱨ ᱵᱟᱨ ᱫᱚ ᱱᱟᱦᱟᱜ ᱫᱟᱣ ᱫᱚ ᱱᱟᱦᱟᱜ ᱵᱟᱵᱚᱱ ᱧᱟᱢᱮᱜ ᱵᱟᱵᱚᱱ ᱧᱟᱢ ᱨᱩᱣᱟᱹᱲᱟ ᱦᱳᱭ ᱛᱟᱦᱚᱞᱮ ᱫᱚ ᱚᱱᱟ ᱫᱚ ᱢᱤᱫᱴᱮᱡ ᱡᱤᱱᱤᱥ ᱠᱟᱱᱟ ᱚᱱᱟ ᱫᱚ ᱚᱱᱟᱛᱮ ᱟᱹᱰᱤ ᱠᱮᱴᱮᱡ ᱜᱮᱭᱟ ᱥᱚᱢᱚᱭ ᱫᱚ ᱟᱨ ᱵᱟᱵᱩᱱ ᱚᱱᱟ ᱫᱚ ᱵᱟᱵᱩᱱ ᱤᱭᱟᱹᱭᱟ ᱛᱟᱦᱚᱞᱮ ᱜᱚᱝᱠᱮ ᱛᱷᱚᱲᱟ ᱜᱟᱱ ᱦᱚᱭ ᱥᱟᱰᱮ ᱠᱟᱱᱟ ᱟᱹᱵᱮᱱ ᱯᱟᱝᱠᱷᱟ ᱯᱟᱥᱮᱡ ᱥᱮ ᱪᱮᱫ ᱨᱮᱭᱟᱜ ᱦᱚᱭ ᱛᱷᱚᱲᱟ ᱟᱸᱡᱚᱢ ᱦᱤᱡᱩᱜ ᱠᱟᱱ ᱛᱟᱢᱟ
ᱛᱷᱚᱲᱟ ᱢᱟᱱᱮ ᱫᱟᱨᱮ ᱩᱢᱩᱞ ᱥᱮᱫ ᱨᱮ ᱢᱮᱱᱟᱜ ᱞᱤᱧᱟᱹ ᱵᱟᱝ ᱟᱫᱚ ᱛᱷᱚᱲᱟ ᱨᱟᱸᱜᱟᱣ ᱧᱚᱜ ᱦᱚᱸᱭ ᱡᱟᱹᱥᱛᱤᱭᱮᱫᱟ
ᱚ ᱦᱳᱭ ᱦᱳᱭ ᱟᱫᱚ ᱱᱟᱦᱜ ᱚᱱᱟ ᱵᱮᱱ ᱛᱷᱚᱲᱟ ᱵᱮᱱ ᱫᱷᱮᱭᱟᱱ ᱧᱚᱜ ᱛᱟᱵᱮᱱᱟ ᱟᱨ ᱵᱟᱠᱷᱟᱡ ᱫᱚ ᱱᱟᱜ ᱱᱤᱭᱟᱹ ᱚᱰᱤᱭᱳ ᱨᱮ ᱱᱟᱜ ᱦᱮᱡ ᱞᱮᱱ ᱛᱟᱞᱟᱝ ᱠᱷᱟᱱᱡ ᱱᱟᱜ ᱛᱷᱚᱲᱟ ᱜᱟᱱ ᱢᱩᱥᱠᱤᱞ ᱨᱮᱞᱟᱝ ᱛᱟᱦᱮᱸ ᱫᱟᱲᱮᱭᱟᱜᱼᱟ ᱦᱳᱭ
ᱡᱟᱹᱥᱛᱤ ᱜᱮ ᱦᱚᱭ ᱫᱟᱭ ᱱᱚᱛᱮ
ᱚᱸ ᱛᱟᱦᱞᱮ ᱜᱚᱝᱠᱮ ᱫᱟᱜ ᱡᱟᱹᱯᱩᱫ ᱠᱚ ᱫᱟᱜ ᱡᱟᱹᱯᱩᱫ ᱠᱚᱫᱚ ᱪᱮᱫ ᱞᱮᱠᱟ ᱟᱯᱮ ᱥᱮᱫ ᱫᱚ ᱱᱟᱜ ᱫᱟᱜ ᱡᱟᱹᱯᱩᱫ ᱠᱚᱫᱚᱭ ᱡᱟᱹᱲᱤᱭ ᱮᱫ ᱠᱟᱱᱟ ᱥᱮ ᱵᱟᱝ ᱱᱟᱦᱜ
ᱦᱮᱸ ᱫᱟᱜ ᱡᱟᱹᱯᱩᱫ ᱠᱚᱫᱚ ᱢᱚᱸᱡᱽ ᱜᱮ ᱡᱟᱹᱲᱤ ᱠᱚᱫᱚ ᱡᱟᱹᱲᱤ ᱢᱚᱸᱡᱽ ᱜᱮ ᱦᱩᱭ ᱫᱚ ᱦᱩᱭ ᱠᱟᱱᱟ ᱟᱨ ᱱᱤᱛᱚᱜ ᱫᱚ ᱱᱤᱭᱟᱹ ᱡᱟᱹᱯᱩᱫ ᱚᱠᱛᱚ ᱨᱮ ᱢᱚᱸᱡᱽ ᱜᱮ ᱨᱚᱦᱚᱭ ᱠᱚᱦᱚᱸ ᱦᱩᱲᱩ ᱠᱚ ᱮᱦᱚᱵ ᱵᱟᱲᱟ ᱦᱩᱭ ᱟᱠᱟᱱᱟ ᱢᱟᱱᱮ ᱱᱤᱛᱚᱜ ᱧᱚᱜ ᱜᱮ
ᱦᱳᱭ ᱟᱵᱚ ᱦᱚᱲ ᱦᱚᱯᱚᱱᱟᱜ ᱢᱟ ᱮᱱᱛᱮᱫ ᱟᱛᱳ ᱠᱚᱨᱮ ᱢᱟ ᱮᱱᱛᱮᱫ ᱵᱤᱨ ᱱᱟᱹᱲᱤ ᱵᱩᱨᱩ ᱜᱟᱰᱟ ᱱᱟᱞᱟ ᱚᱱᱟ ᱠᱚᱢᱟ ᱱᱟᱜ ᱟᱹᱛᱩ ᱠᱚᱨᱮ ᱢᱟ ᱦᱟᱸᱜ ᱛᱟᱦᱮᱱ ᱜᱮ ᱚᱱᱟ ᱠᱚᱢᱟ ᱡᱚᱛᱚ ᱦᱚᱲᱟᱜ ᱜᱮ ᱢᱮᱱᱟᱜ ᱟᱠᱟᱜᱼᱟ ᱟᱫᱚ ᱚᱱᱟ ᱢᱤᱫ ᱴᱮᱱ ᱵᱟᱲᱟᱭ ᱨᱮᱭᱟᱜ ᱠᱟᱛᱷᱟ ᱫᱚ ᱠᱟᱱᱟ ᱡᱮ ᱛᱤᱱᱟᱹᱜ ᱫᱚᱢ ᱟᱯᱮ ᱫᱚ ᱵᱚᱪᱷᱚᱨ ᱫᱚ ᱱᱟᱜ ᱯᱮ ᱪᱟᱥ ᱵᱟᱥ ᱛᱟᱦᱮᱸᱫ ᱠᱚᱫᱚ ᱱᱟᱸᱜ
ᱚᱸᱜ ᱵᱚᱪᱷᱚᱨ ᱨᱮ ᱟᱞᱮ ᱠᱚᱫᱚ ᱦᱩᱲᱩ ᱠᱚᱫᱚᱞᱮ ᱪᱟᱥ ᱮᱫ ᱠᱟᱱ ᱜᱮᱭᱟ ᱡᱮ ᱱᱤᱭᱟᱹ ᱚᱠᱛᱚ ᱫᱚ ᱢᱟᱱᱮ ᱱᱤᱭᱟᱹ ᱚᱠᱛᱚ ᱨᱮᱜᱮ ᱢᱤᱫ ᱫᱚᱢ ᱜᱮᱞᱮ ᱥᱟᱢᱴᱟᱣ ᱫᱟ ᱪᱟᱥ ᱠᱚᱫᱚ ᱦᱩᱲᱩ ᱟᱨ ᱦᱟᱱᱛᱮ ᱢᱤᱫ ᱢᱤᱫ ᱯᱚᱥᱚᱞ ᱜᱮᱞᱮ ᱡᱚᱢ ᱫᱟ ᱢᱟᱱᱮ ᱱᱤᱭᱟᱹ ᱠᱚᱨᱮ ᱫᱚ ᱦᱩᱲᱩ ᱫᱚ ᱟᱨ ᱤᱱᱟᱹ ᱠᱷᱚᱡ ᱥᱟᱨᱮᱡ ᱫᱚ ᱚᱱᱮ ᱯᱟᱴ ᱠᱩᱸ ᱥᱚᱢᱚᱭ ᱨᱮ ᱪᱟᱥ ᱦᱩᱭᱩᱜ ᱠᱟᱱ ᱜᱮᱭᱟ ᱟᱨ ᱤᱱᱟᱹ ᱠᱩᱸ ᱵᱟᱲᱜᱮ ᱨᱮᱱᱟᱜ ᱪᱟᱥ ᱠᱚᱫᱚ ᱦᱩᱭᱩᱜ ᱠᱟᱱ ᱜᱮᱭᱟ ᱱᱟᱸᱜ ᱟᱹᱞᱩ ᱵᱮᱸᱜᱟᱲ ᱠᱚ ᱠᱩᱪᱟᱹ ᱤᱱᱟᱹ ᱠᱚ ᱠᱚᱫᱚ ᱵᱟᱲᱜᱮ ᱠᱚ ᱚᱱᱟ ᱦᱚᱸ ᱢᱤᱫ ᱢᱤᱫ ᱫᱚᱢ ᱜᱮ ᱦᱟᱛᱟᱣ ᱫᱟᱞᱮ ᱢᱤᱫ ᱫᱚᱢ ᱜᱮ ᱩᱯᱟᱹᱥᱚᱞ ᱞᱮ ᱦᱟᱛᱟᱣ ᱮᱫᱟ
ᱦᱳᱭ ᱟᱹᱰᱤ ᱱᱟᱯᱟᱭ ᱟᱞᱮ ᱯᱟᱦᱴᱟ ᱥᱮᱫᱱᱟᱜ ᱦᱚᱸ ᱡᱩᱫᱤ ᱡᱩᱫᱤᱧ ᱞᱟᱹᱭ ᱠᱷᱟᱱᱡ ᱛᱟᱦᱞᱮ ᱚᱱᱠᱟ ᱜᱮ ᱟᱞᱮ ᱦᱚᱸ ᱢᱤᱫ ᱥᱮᱨᱢᱟ ᱨᱮ ᱢᱤᱫ ᱫᱚᱢ ᱜᱮᱞᱮ ᱦᱩᱲᱩ ᱠᱚᱫᱚᱞᱮ ᱨᱚᱦᱚᱭ ᱛᱟᱦᱮᱱᱟ ᱟᱨ ᱚᱱᱟ ᱩᱛᱩ ᱛᱮᱭᱟᱜ ᱠᱚᱦᱚᱸ ᱚᱱᱟ ᱵᱟᱫᱮ ᱠᱟᱹᱴᱤᱡ ᱠᱟᱹᱴᱤᱡ ᱠᱚᱪᱟ ᱠᱚᱨᱮ ᱨᱚᱦᱚᱭ ᱵᱟᱲᱟ ᱦᱩᱭᱩᱜ ᱛᱟᱦᱮᱱ ᱜᱮᱭᱟ ᱪᱮᱫᱟᱜ ᱡᱮ ᱩᱛᱩ ᱠᱚᱫᱚ ᱠᱤᱨᱤᱧ ᱛᱮᱫᱚ ᱱᱟᱸᱜ ᱟᱹᱰᱤ ᱫᱚᱨ ᱜᱮᱭᱟ ᱟᱨ ᱟᱵᱚ ᱠᱚᱴᱷᱮᱱ ᱫᱚ ᱫᱟᱜ ᱫᱟᱜ ᱫᱚ ᱥᱩᱵᱤᱫᱟ ᱠᱚ ᱠᱷᱮᱛ ᱠᱚ ᱢᱮᱱᱟᱜ ᱛᱮ ᱵᱟᱡᱟᱨ ᱥᱚᱦᱚᱨ ᱨᱮᱱ ᱦᱚᱲ ᱫᱚ ᱱᱟᱸᱜ ᱵᱟᱠᱚ ᱨᱚᱦᱚᱭ ᱫᱟᱲᱮᱜ ᱛᱮ ᱚᱱᱠᱟ ᱡᱟᱭᱜᱟ ᱠᱚ ᱵᱟᱹᱱᱩᱜ ᱛᱟᱠᱚ ᱛᱮ ᱩᱱᱠᱩ ᱫᱚ ᱵᱟᱠᱚ ᱨᱚᱦᱚᱭ ᱛᱟᱦᱮᱱᱟ ᱟᱨ ᱟᱵᱚᱣᱟᱜ ᱫᱚ ᱱᱟᱸᱜ ᱠᱷᱮᱛ ᱠᱚ ᱵᱟᱲᱮ ᱠᱚ ᱮᱠᱟᱞ ᱯᱩᱨᱮ ᱰᱷᱮᱨ ᱢᱮᱱᱟᱜ ᱛᱮ ᱟᱵᱚ ᱫᱚ ᱡᱟᱦᱟᱸ ᱢᱟᱱ ᱛᱟᱦᱟᱸ ᱵᱚᱱ ᱢᱮᱱ ᱞᱮᱠᱷᱟᱡ ᱵᱚᱱ ᱨᱚᱦᱚᱭ ᱫᱟᱲᱮᱜ ᱜᱮᱭᱟ ᱫᱟᱜ ᱟᱠᱟᱞ ᱵᱟᱹᱱᱩᱜᱼᱟ ᱟᱵᱚ ᱥᱮᱫ ᱫᱚ ᱟᱛᱳ ᱠᱚᱨᱮ ᱫᱚ ᱜᱟᱹᱰᱭᱟᱹ ᱯᱩᱠᱷᱨᱤ ᱠᱩᱸ ᱜᱟᱰᱟ ᱱᱟᱞᱟ ᱠᱩᱧ ᱠᱚ ᱡᱚᱛᱚ ᱜᱮ ᱛᱟᱦᱮᱱᱚᱜ ᱠᱟᱱ ᱜᱮᱭᱟ ᱟᱫᱚ ᱚᱱᱟ ᱠᱷᱚᱡ ᱜᱮ ᱥᱤᱭᱟᱹᱛ ᱥᱤᱭᱟᱹᱛ ᱛᱮ ᱱᱟᱸᱦᱜ ᱟᱵᱚ ᱫᱚ ᱦᱟᱸᱜ ᱠᱚᱪᱟ ᱠᱚᱨᱮ ᱦᱟᱸᱜ ᱚᱱᱟ ᱠᱚ ᱛᱮᱜᱮ ᱦᱩᱭᱩᱜ ᱠᱟᱱᱟ ᱟᱨ ᱟᱹᱷᱨᱤᱧ ᱞᱮᱠᱟ ᱦᱩᱭᱩᱜ ᱠᱟᱱᱟ ᱟᱨ ᱩᱛᱩ ᱞᱮᱠᱟ ᱢᱟᱦᱟ ᱦᱩᱭᱩᱜ ᱠᱟᱱ ᱜᱮ ᱚᱱᱟ ᱠᱷᱚᱡ ᱜᱮ ᱛᱚ ᱟᱹᱰᱤ ᱨᱟᱹᱥᱠᱟᱹ ᱟᱹᱭᱠᱟᱹᱜ ᱛᱟᱦᱮᱱᱟ ᱟᱵᱚ ᱪᱟᱥ ᱵᱟᱥ ᱨᱮ ᱠᱟᱹᱢ ᱟᱵᱚ ᱦᱚᱲ ᱦᱚᱯᱚᱱ ᱫᱚ ᱟᱨ ᱤᱱᱟᱹ ᱜᱮ ᱢᱤᱫ ᱴᱮᱱ ᱟᱵᱚ ᱟᱹᱰᱤ ᱨᱟᱹᱥᱠᱟᱹ ᱨᱮᱭᱟᱜ ᱠᱟᱛᱷᱟ ᱫᱚ ᱟᱨ ᱟᱯᱱᱟᱨ ᱛᱮ ᱱᱤᱡᱮᱨ ᱛᱮᱜᱮ ᱛᱤ ᱛᱮ ᱫᱟᱜ ᱵᱚᱱ ᱫᱩᱞ ᱠᱟᱛᱮᱫ ᱵᱚᱱ ᱦᱟᱨᱟᱭᱟ ᱟᱨ ᱵᱚᱱ ᱤᱥᱤᱱ ᱵᱟᱥᱟᱝ ᱠᱟᱛᱮᱫ ᱵᱚᱱ ᱡᱚᱢ ᱛᱟᱦᱮᱱᱟ ᱦᱩᱲᱩ ᱠᱚ ᱥᱮ ᱩᱛᱩ ᱥᱚᱵᱽᱡᱤ ᱟᱹᱰᱤ ᱵᱷᱟᱹᱜᱮ ᱵᱩᱡᱷᱟᱹᱜ ᱛᱟᱦᱮᱱᱟ ᱦᱳᱭ
ᱦᱮᱸ ᱟᱨ ᱜᱚᱝᱠᱮ ᱪᱮᱫ ᱠᱚ ᱢᱮᱱᱫᱟ ᱱᱤᱛᱚᱜ ᱱᱤᱭᱟᱹ ᱚᱠᱛᱮ ᱨᱮ ᱦᱩᱞ ᱢᱟᱦᱟ ᱠᱚ ᱚᱱᱟ ᱫᱚ ᱚᱠᱟ ᱞᱮᱠᱟ ᱵᱟᱝ ᱦᱩᱭ ᱵᱟᱲᱟᱜ ᱠᱟᱱ
ᱦᱳᱭ ᱦᱩᱞ ᱢᱟᱦᱟ ᱠᱚᱨᱮᱱᱟᱜ ᱡᱟᱦᱟᱸ ᱠᱟᱛᱷᱟ ᱵᱮᱱ ᱨᱟᱠᱟᱵ ᱠᱮᱜ-ᱟ ᱱᱚᱣᱟ ᱟᱹᱰᱤ ᱟᱹᱰᱤ ᱟᱹᱰᱤ ᱥᱟᱨᱦᱟᱣ ᱱᱚᱣᱟ ᱴᱚᱯᱤᱠ ᱨᱮ ᱜᱟᱞᱢᱟᱨᱟᱣ ᱨᱮᱱᱟᱜ ᱫᱟᱣ ᱵᱮᱱ ᱫᱚᱦᱚ ᱠᱮᱜᱼᱟ ᱟᱨ ᱛᱚᱵᱮ ᱦᱩᱞ ᱢᱟᱦᱟ ᱫᱚ ᱱᱚᱜᱼᱚᱭ ᱛᱤᱭᱟᱹᱜ ᱡᱩᱛ ᱱᱟ ᱟᱨ ᱱᱤᱭᱟᱹ ᱦᱩᱞ ᱢᱟᱦᱟ ᱞᱮᱠᱟᱱ ᱫᱤᱱ ᱫᱚ ᱟᱹᱰᱤ ᱫᱩᱠ ᱨᱮᱭᱟᱜ ᱠᱟᱛᱷᱟ ᱠᱟᱱᱟ ᱡᱮ ᱟᱵᱚᱨ ᱨᱮᱱ ᱥᱮᱫᱟᱭ ᱞᱟᱹᱲᱦᱟᱹᱭ ᱠᱟᱱ ᱠᱩ ᱩᱱᱠᱩ ᱢᱟᱭᱟᱝ ᱜᱟᱰᱟ ᱫᱟᱜ ᱠᱩ ᱟᱹᱛᱩ ᱞᱮᱫᱼᱟ ᱡᱟᱦᱟᱸᱭ ᱟᱵᱩ ᱟᱸᱻ ᱟᱵᱩ ᱯᱷᱩᱨᱜᱟᱹᱞ ᱞᱟᱹᱜᱤᱫ᱾ ᱛᱮ ᱟᱵᱚ ᱥᱤᱫᱟᱹᱠᱟᱹᱱᱩ ᱪᱟᱸᱫᱽ ᱵᱷᱳᱭᱨᱳᱯ ᱯᱷᱩᱞᱟᱹᱪᱟᱱᱩ ᱱᱩᱠᱩ ᱡᱟᱦᱟᱸ ᱠᱚ ᱢᱟᱭᱟᱝ ᱜᱟᱰᱟ ᱫᱟᱜ ᱠᱚ ᱟᱛᱩ ᱞᱮᱫ, ᱟᱠᱚᱣᱟᱜ ᱡᱤᱣᱤ ᱟᱞᱟᱭ ᱠᱟᱛᱮᱫ ᱟᱵᱚ ᱠᱩ ᱚᱸᱰᱮ ᱠᱷᱚᱡ ᱠᱚ ᱵᱟᱧᱪᱟᱣ ᱞᱮᱫ ᱵᱚᱱ ᱤᱝᱨᱮᱡᱽ ᱥᱟᱥᱟᱱ ᱠᱷᱩᱡ ᱩᱱᱠᱩ ᱠᱚ ᱤᱝᱨᱮᱹᱡᱽ ᱥᱟᱥᱟᱱ ᱱᱚᱸᱰᱮ ᱠᱚ ᱞᱟᱜᱟᱣ ᱞᱮᱜᱼᱟ, ᱩᱱᱠᱩ ᱠᱚ ᱞᱟᱜᱟ ᱞᱮᱫ ᱠᱚ ᱟᱫᱚ ᱩᱱᱠᱩ ᱫᱤᱥᱟᱹ ᱞᱟᱹᱜᱤᱫ ᱛᱮ ᱵᱚᱦᱩᱛ ᱡᱟᱹᱨᱩᱨᱤ ᱜᱮᱭᱟ ᱛᱤᱥ ᱡᱩᱱ ᱫᱚ ᱟᱹᱰᱤ ᱱᱟᱦᱟᱜ ᱩᱱ ᱦᱤᱞᱳᱜ ᱫᱚ ᱩᱱᱠᱩ ᱣᱟᱜ ᱡᱟᱦᱟᱸ ᱞᱟᱹᱲᱦᱟᱹᱭ ᱠᱚ ᱞᱟᱹᱲᱦᱟᱹᱭ ᱞᱮᱱ ᱩᱱᱠᱩᱣᱟᱜ ᱡᱟᱦᱟᱸ ᱠᱩᱫᱩᱢ ᱠᱟᱹᱦᱱᱤ ᱠᱩ ᱛᱟᱦᱮᱸ ᱠᱟᱱ ᱩᱱ ᱦᱤᱞᱚᱜ ᱫᱚ ᱱᱷᱟᱜ ᱟᱹᱰᱤ ᱡᱳᱨᱥᱳᱨ ᱜᱮ ᱱᱷᱟᱜ ᱟᱞᱮ ᱥᱮᱫ ᱫᱚ ᱱᱷᱟᱜ ᱠᱩ ᱚᱱᱟ ᱠᱚ ᱢᱮᱱ ᱞᱮᱠᱟ ᱚᱸᱰᱮ ᱠᱚ ᱯᱨᱳᱜᱨᱟᱢ ᱞᱮᱠᱟ ᱞᱮ ᱦᱩᱭ ᱦᱚᱪᱚᱭᱟ ᱢᱤᱫ ᱵᱮᱞᱟ ᱛᱷᱚᱲᱟ ᱢᱟᱱᱮ ᱢᱤᱫ ᱵᱮᱞᱟ ᱟᱫᱚ ᱱᱷᱟᱜ ᱚᱱᱟ ᱯᱩᱡᱟᱹ ᱯᱟᱥᱟ ᱠᱚ ᱦᱩᱭ ᱵᱟᱲᱟ ᱠᱟᱛᱮᱫ ᱜᱮ ᱱᱷᱟᱜ ᱚᱱᱟ ᱠᱚᱜᱮ ᱚᱱᱟ ᱡᱟᱦᱟᱸᱭ ᱠᱚ ᱡᱩᱫᱤ ᱢᱟᱭᱤᱠ ᱠᱚ ᱮᱢᱟᱠᱚᱣᱟ ᱩᱱᱠᱩ ᱡᱩᱫᱤ ᱡᱟᱦᱟᱸᱭ ᱨᱚᱲ ᱨᱮᱭᱟᱜ ᱫᱟᱣ ᱡᱩᱫᱤ ᱧᱟᱢ ᱠᱷᱟᱡ ᱩᱱᱤ ᱫᱚ ᱦᱟᱸᱜ ᱠᱚ ᱨᱚᱲ ᱠᱟᱜᱼᱟ ᱡᱟᱦᱟᱸᱭ ᱠᱚᱫᱚ ᱵᱟᱠᱚ ᱧᱟᱢ ᱠᱷᱟᱡ ᱫᱚ ᱩᱱᱠᱩ ᱫᱚ ᱱᱟᱦᱟᱜ ᱩᱱᱠᱩ ᱮᱱᱛᱮ ᱚᱱᱠᱟᱜᱮ ᱛᱤᱱᱟᱹᱜ ᱦᱚᱲᱟᱜ ᱟᱯᱱᱟᱨ ᱱᱤᱡᱮ ᱠᱩᱥᱤ ᱛᱮᱜᱮ ᱚᱸᱰᱮ ᱫᱚ ᱫᱟᱣ ᱠᱩ ᱦᱟᱛᱟᱣ ᱛᱟᱦᱮᱱᱟ᱾ ᱟᱫᱚ ᱱᱷᱟᱜ ᱩᱱᱠᱩᱣᱟᱜ ᱠᱤᱥᱟᱹ ᱜᱮᱠᱚ ᱞᱟᱹᱭ ᱛᱟᱦᱮᱱᱟ ᱪᱮᱫᱟᱜ ᱡᱮ ᱱᱮᱛᱟᱨ ᱠᱟᱹᱴᱤᱡ ᱠᱟᱹᱴᱤᱡ ᱜᱤᱫᱽᱨᱟᱹ ᱠᱚ ᱟᱵᱩ ᱣᱟᱜ ᱡᱮᱱᱨᱮᱥᱮᱱ ᱮ ᱟᱵᱩ ᱠᱟᱹᱜ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱱᱟᱦᱟᱜ ᱵᱟᱠᱚ ᱵᱟᱲᱟᱭᱟ ᱟᱫᱚ ᱩᱱᱠᱩ ᱵᱟᱲᱟᱭ ᱦᱚᱪᱚ ᱞᱟᱹᱜᱤᱫ ᱛᱮ ᱱᱚᱣᱟ ᱵᱚᱦᱩᱛ ᱡᱟᱹᱨᱩᱨᱤ ᱜᱮᱭᱟ
ᱦᱮᱸ
ᱟᱨ ᱚᱱᱠᱟ ᱜᱮ ᱦᱩᱭᱩᱜ ᱠᱟᱱ ᱜᱮᱭᱟ ᱟᱨ ᱚᱱᱟ ᱞᱮᱥᱟᱲ ᱦᱟᱛ ᱛᱮ ᱱᱟᱦᱟᱜ ᱵᱚᱞ ᱜᱟᱛᱮᱜ ᱠᱚᱠᱚ ᱫᱚᱦᱚᱭᱮᱫ ᱠᱟᱱ ᱜᱮᱭᱟ ᱟᱹᱰᱤᱜᱟᱱ ᱡᱟᱭᱜᱟ ᱨᱮ ᱟᱫᱚ ᱟᱞᱮ ᱥᱮᱫ ᱫᱚ ᱦᱟᱜ ᱦᱚᱸᱠᱚ ᱫᱚᱦᱚ ᱠᱟᱜᱼᱟ ᱦᱟᱸᱜ ᱱᱮᱥ ᱫᱚ ᱱᱟᱜ ᱵᱚᱞ ᱜᱟᱛᱮᱜ ᱜᱟᱛᱮᱜ ᱦᱚᱸ ᱱᱷᱟᱜ ᱦᱳᱭ᱾ ᱟᱨ ᱟᱯᱮ ᱥᱮᱫ ᱫᱚ ᱜᱚᱝᱠᱮ ᱪᱮᱫ ᱞᱮᱠᱟ ᱯᱮ ᱢᱟᱱᱟᱣᱮᱫ ᱠᱟᱱᱟ ᱱᱚᱣᱟ ᱫᱚ,
ᱟᱞᱮ ᱥᱮᱫ ᱦᱚᱸ ᱚᱱᱠᱟ ᱜᱮᱞᱮ ᱢᱟᱱᱟᱣᱮᱫ ᱠᱟᱱᱟ᱾ ᱱᱤᱭᱟᱹ ᱚᱠᱛᱚ ᱨᱮ ᱡᱮ ᱦᱩᱞ ᱢᱟᱦᱟ ᱠᱚᱫᱚ ᱞᱟᱦᱟ ᱦᱩᱞ ᱢᱟᱦᱟ ᱟᱹᱣᱨᱤ ᱫᱤᱭᱳ ᱠᱷᱚᱡ ᱜᱮ ᱯᱮᱱᱰᱮᱞ ᱠᱚᱠᱚ ᱵᱮᱱᱟᱣ ᱡᱟᱣᱨᱟᱭᱟ ᱟᱨ ᱚᱸᱰᱮ ᱯᱮᱱᱰᱮᱞ ᱯᱷᱮᱰ ᱨᱮ ᱱᱚᱝᱠᱟ ᱠᱚ ᱵᱮᱱᱟᱣᱟ ᱚᱸᱰᱮ ᱢᱩᱨᱛᱤ ᱢᱮᱱᱟᱜᱼᱟ ᱥᱤᱫᱟᱹ ᱠᱟᱹᱱᱦᱩ ᱛᱟᱹᱠᱤᱱᱟᱜ ᱟᱨ ᱚᱱᱟ ᱯᱷᱮᱰ ᱨᱮ ᱯᱩᱡᱟᱹᱭ ᱯᱟᱴ ᱞᱟᱹᱜᱤᱫ ᱚᱸᱰᱮ ᱡᱟᱜᱟ ᱠᱚ ᱵᱮᱱᱟᱣᱟ ᱡᱟᱦᱮᱨ ᱛᱷᱟᱱ ᱞᱮᱠᱟ ᱚᱱᱠᱟ ᱥᱤᱥᱴᱮᱢ ᱠᱚ ᱵᱮᱱᱟᱣᱟ᱾ ᱟᱨ ᱚᱸᱰᱮ ᱯᱩᱡᱟᱹᱭ ᱦᱩᱭᱩᱜᱼᱟ ᱟᱨ ᱚᱸᱰᱮ ᱯᱩᱡᱟᱹᱭ ᱠᱟᱛᱮᱫ ᱢᱟᱱᱮ ᱛᱷᱚᱲᱟ ᱞᱟᱹᱴᱩ ᱞᱟᱹᱴᱩ ᱧᱚᱜ ᱠᱚ ᱢᱟᱦᱟᱥᱮ ᱢᱟᱦᱟᱥᱮ ᱧᱚᱜ ᱠᱚᱠᱚ ᱪᱟᱞᱟᱜᱼᱟ ᱤᱱᱦᱤᱞᱟᱹᱜ ᱛᱤᱨᱤᱥ ᱛᱟᱹᱨᱤᱠᱷ ᱦᱤᱞᱟᱹᱜ ᱛᱤᱨᱤᱥ ᱡᱩᱱ ᱦᱤᱞᱟᱹᱜ᱾ ᱟᱨ ᱚᱸᱰᱮ ᱫᱚ ᱢᱟᱱᱮ ᱩᱱᱠᱩ ᱞᱟᱹᱴᱩ ᱞᱟᱹᱴᱩ ᱦᱚᱲᱟᱜ ᱚᱱᱟ ᱥᱤᱫᱟᱹ ᱠᱟᱹᱱᱩ ᱛᱟᱠᱚᱣᱟᱜ ᱠᱟᱹᱦᱤᱱᱤ ᱵᱟᱨᱮᱛᱮ ᱛᱷᱚᱲᱟ ᱞᱟᱹᱴ, ᱩᱱᱠᱩᱣᱟᱜ ᱠᱮᱥᱟᱹ ᱠᱩ ᱞᱟᱹᱭ ᱥᱟᱰᱮᱭᱟ ᱟᱨ ᱚᱸᱰᱮ ᱟᱞᱮ ᱠᱩ ᱫᱚ ᱪᱟᱞᱟᱜ ᱟᱞᱮ ᱟᱨ ᱚᱱᱟ ᱠᱩ ᱟᱸᱡᱚᱢ ᱞᱟᱹᱜᱤᱫ ᱢᱟᱱᱮ ᱚᱱᱟ ᱠᱚ ᱟᱸᱡᱚᱢ ᱞᱟᱹᱜᱤᱫ ᱞᱮ ᱪᱟᱞᱟᱜᱼᱟ ᱟᱨ ᱚᱸᱰᱮ ᱟᱹᱰᱤ ᱢᱚᱸᱡᱽ ᱱᱟᱯᱟᱭ ᱦᱩᱭᱩᱜᱼᱟ᱾ ᱞᱟᱹᱴᱩ ᱞᱟᱹᱴᱩ ᱧᱚᱜ ᱠᱩᱠᱩ ᱦᱤᱡᱩᱜᱼᱟ ᱩᱱᱠᱩ ᱠᱩᱠᱚ ᱞᱟᱹᱭᱟ ᱩᱱᱠᱩᱣᱟᱜ ᱠᱟᱹᱦᱱᱤ᱾
ᱦᱳᱭ ᱚᱱᱟ ᱟᱸᱡᱚᱢ ᱟᱹᱰᱤ ᱞᱟᱹᱠᱛᱤ ᱜᱮᱭᱟ ᱪᱮᱫᱟᱜ ᱡᱮ ᱚᱱᱟ ᱡᱩᱫᱤ ᱵᱱ ᱟᱸᱡᱚᱢ ᱠᱟᱜᱼᱟ ᱵᱚᱱ ᱟᱵᱚ ᱠᱚ ᱟᱫᱚ ᱛᱟᱭᱱᱚᱢ ᱫᱤᱱ ᱟᱵᱚ ᱦᱚᱸ ᱡᱟᱦᱟᱸ ᱛᱤᱥ ᱵᱚᱱ ᱱᱚᱸᱰᱮ ᱵᱚᱱ ᱚᱱᱠᱟ ᱫᱟᱣ ᱵᱚᱱ ᱧᱟᱢᱟ ᱨᱚᱲ ᱞᱮᱭᱟᱜ ᱨᱮᱲᱨᱮ ᱨᱚᱲ ᱨᱮᱭᱟᱜ ᱛᱟᱦᱚᱞᱮ ᱫᱚ ᱟᱵᱚ ᱦᱚᱸ ᱚᱸᱰᱮ ᱠᱷᱚᱡ ᱵᱚᱱ ᱵᱩᱡᱷᱟᱹᱣ ᱫᱟᱲᱮ ᱦᱚᱪᱚ ᱠᱚᱣᱟ ᱩᱱᱠᱩ ᱪᱮᱫ ᱞᱮᱠᱟ᱾ ᱠᱟ ᱟᱵᱚᱨ ᱞᱮᱱ ᱦᱩᱞᱜᱟᱹᱨᱭᱟᱹ ᱦᱚᱲ ᱠᱚ ᱛᱮᱦᱮᱸ ᱠᱟᱱ ᱩᱱᱠᱩ ᱟᱵᱚ ᱞᱟᱹᱜᱤᱫ ᱠᱚ ᱞᱟᱹᱲᱟᱹ ᱦᱟᱹᱭ ᱞᱮᱱ ᱟᱨ ᱟᱵᱚ ᱱᱤᱛᱚᱜ ᱟᱹᱰᱤ ᱢᱚᱸᱡᱽ ᱛᱮ ᱱᱤᱛᱚᱜ ᱢᱮᱱᱟᱜ ᱵᱚ ᱱᱩᱠᱩ ᱪᱟᱹᱞᱛᱤ ᱛᱮ ᱦᱳᱭ᱾
ᱦᱚᱸ
ᱦᱳᱭ᱾
ᱟᱨᱫᱚ
ᱱᱤᱛᱚᱜ ᱫᱚ ᱢᱟᱱᱮ ᱚᱱᱠᱟ ᱜᱮ ᱦᱩᱭ ᱵᱟᱲᱟᱜ ᱠᱟᱱ ᱜᱮᱭᱟ ᱟᱨ ᱥᱟᱨᱮᱡ ᱟᱜ ᱫᱚ ᱤᱱᱟᱹ ᱠᱚᱜᱮ ᱦᱩᱭᱩᱜ ᱠᱟᱱᱟ ᱟᱨᱫᱚ ᱢᱟᱱᱮ ᱢᱤᱫ ᱱᱚᱛᱮ ᱱᱤᱛᱚᱜ ᱦᱚᱸ ᱚᱱᱠᱟ ᱜᱮ ᱢᱤᱫ ᱵᱮᱞᱟ ᱜᱮ ᱦᱩᱭ ᱫᱚ ᱦᱩᱭᱩᱜ ᱠᱟᱱᱟ
ᱦᱳᱭ ᱜᱚᱝᱠᱮ ᱛᱚᱵᱮ ᱟᱹᱞᱤᱧᱟᱜ ᱛᱟᱭᱱᱚᱢ ᱥᱮᱫ ᱨᱮ ᱡᱟᱦᱱᱟᱜ ᱱᱚᱭᱮᱥ ᱠᱚᱵᱮᱱ ᱟᱸᱡᱚᱢᱮᱫ ᱠᱟᱱᱟ ᱪᱮᱫ ᱪᱮᱬᱮ ᱨᱟᱜ? ᱡᱟᱦᱟᱱᱟᱜ ᱚᱱᱠᱟ?
ᱥᱟᱰᱤ ᱫᱚ ᱩᱱᱟᱹᱜ ᱟᱹᱰᱤ ᱚᱠᱚᱡ ᱫᱚ ᱟᱹᱰᱤ ᱨᱟᱸᱜᱟᱣ ᱫᱚ ᱵᱟᱝ ᱥᱟᱰᱤ ᱠᱟᱱᱟ ᱟᱫᱚ ᱦᱩᱭᱩᱜ ᱠᱟᱱ ᱜᱮᱭᱟ ᱦᱩᱭ ᱫᱚ ᱤᱱᱠᱟᱹ ᱫᱚ ᱥᱟᱰᱤ ᱫᱚ
ᱚ ᱦᱳᱭ ᱛᱟᱦᱚᱞᱮ ᱜᱚᱝᱠᱮ ᱱᱤᱭᱟᱹ ᱠᱚᱞ ᱫᱚ ᱱᱚᱸᱰᱮ ᱜᱮᱞᱟᱝ ᱢᱩᱪᱟᱹᱜᱟ ᱱᱟᱦᱟᱜ, ᱪᱮᱫᱟᱜ ᱡᱮ ᱪᱮᱬᱮ ᱱᱟᱦᱟᱜ ᱠᱚ ᱨᱟᱜᱮᱫ ᱠᱟᱱᱛᱮ ᱵᱟᱠᱷᱟᱡ ᱫᱚ ᱱᱟᱦᱟᱜ ᱛᱷᱚᱲᱟ ᱚᱞ ᱜᱚᱲᱚ ᱵᱟᱲᱟᱣ ᱫᱟᱲᱮᱭᱟ ᱛᱟᱞᱟᱝᱟ ᱦᱮᱸ ᱢᱟ ᱛᱟᱦᱚᱞᱮ ᱡᱚᱦᱟᱨ ᱜᱮ ᱟᱹᱰᱤ ᱱᱟᱯᱟᱭ
ᱦᱮᱸ ᱢᱟ ᱡᱚᱦᱟᱨ ᱜᱮ